ᱦᱮᱞᱳ,
ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱦᱮᱸ ᱵᱮᱥ ᱵᱟᱲᱟ ᱜᱮᱭᱟ ᱵᱤᱱ?
ᱦᱮᱸ ᱵᱮᱥ ᱜᱮᱭᱟᱞᱤᱧ ᱢᱟᱪᱮᱛᱟᱹᱱᱤ ᱾
ᱚᱻ ᱛᱟᱦᱚᱞᱮ ᱱᱤᱛᱚᱜ ᱫᱚ ᱦᱮᱸ ᱟᱹᱞᱤᱧ ᱦᱚᱞᱤᱧ ᱦᱮᱸ ᱟᱹᱞᱤᱧ ᱦᱚᱞᱤᱧ ᱵᱮᱥ ᱜᱮᱭᱟ᱾
ᱦᱩᱸ ᱡᱚᱢ ᱵᱟᱲᱟ ᱠᱮᱫᱟ ᱵᱤᱱ?
ᱦᱮᱸ ᱡᱚᱢ ᱵᱟᱲᱟ ᱦᱩᱭ ᱟᱠᱟᱱᱟ ᱾
ᱦᱮᱸ ᱛᱚ ᱾ ᱦᱮᱸ ᱟᱞᱤᱧᱟᱜ ᱦᱚᱸ ᱡᱚᱢ ᱵᱟᱲᱟ ᱦᱩᱭ ᱮᱱᱟ, ᱚᱭ ᱟᱫᱚ ᱯᱷᱟᱸᱠᱟ ᱥᱮᱜ ᱨᱮ ᱠᱟᱹᱴᱤᱡ ᱦᱟᱣᱟ ᱞᱤᱧ ᱡᱚᱢ
ᱚ ᱟᱪᱪᱷᱟ ᱾
ᱛᱚ ᱚᱱᱛᱮ ᱪᱮᱫᱠᱟᱭ ᱫᱟᱜ ᱵᱟᱲᱟᱭᱮᱫ-ᱟ?
ᱦᱮᱸ ᱦᱚᱞᱟ ᱢᱟᱸᱫᱷᱮᱨ ᱠᱷᱚᱡ ᱫᱚ ᱥᱤᱛᱩᱝ ᱦᱟᱛᱟᱲ ᱮᱫᱟᱭ ᱦᱟᱸᱜ ᱾
ᱚ ᱟᱪᱪᱷᱟ ᱾
ᱫᱟᱜ ᱵᱚᱱᱫᱚ ᱦᱟᱛᱟᱲ ᱟᱠᱟᱫᱟᱭ ᱾ ᱚᱱᱛᱮ ᱫᱟᱜ ᱟᱹᱵᱤᱱ ᱥᱮᱫ?
ᱦᱮᱸ ᱟᱞᱤᱧ ᱥᱮᱫ ᱱᱚᱛᱮ ᱫᱚ ᱛᱮᱦᱮᱧ ᱫᱚ ᱦᱟᱞᱠᱟ ᱦᱟᱞᱠᱟ ᱫᱟᱜ ᱮ ᱡᱚᱨᱚ ᱠᱮᱫᱟ ᱾ ᱛᱚ ᱫᱚᱢᱮ ᱫᱚ ᱵᱟᱝ ᱥᱤᱛᱩᱝ ᱦᱚᱸ ᱥᱤᱛᱩᱝ ᱞᱮᱫ ᱜᱮᱭᱟ ᱥᱤᱧ ᱵᱮᱲᱟ ᱫᱚ ᱾ ᱟᱨ ᱦᱚᱸᱜ-ᱚᱭ ᱛᱟᱨᱟᱥᱤᱧ ᱵᱮᱲᱟ ᱠᱷᱚᱱᱟᱜ ᱠᱟᱹᱴᱤᱡ ᱯᱷᱚᱴᱟ ᱯᱷᱚᱴᱟ ᱫᱟᱜ ᱮ ᱡᱚᱨᱚ ᱠᱮᱫᱮᱜ-ᱟ ᱾
ᱦᱩᱸᱻ ᱦᱮᱸ ᱛᱚ ᱾
ᱟᱨ ᱛᱟᱦᱚᱞᱮ ᱦᱳᱲᱳ ᱠᱚᱫᱚ ᱯᱮ ᱨᱚᱦᱚᱭ ᱠᱮᱫᱟ ᱥᱮ ᱟᱹᱣᱨᱤ?
ᱟᱹᱣᱨᱤ ᱟᱹᱣᱨᱤᱭᱟ ᱨᱚᱦᱚᱭ ᱫᱚ ᱾ ᱫᱟᱜ ᱠᱚᱜᱮ ᱠᱷᱮᱛ ᱨᱮ ᱟᱹᱣᱨᱤ ᱛᱚᱸᱢᱵᱟᱜ-ᱟ ᱾
ᱚ ᱾
ᱦᱩ ᱸ, ᱟᱹᱵᱤᱱ ᱥᱮᱫ ᱫᱚ ᱫᱚᱢᱮ ᱡᱟᱹᱥᱛᱤᱭᱮᱱᱟ ᱥᱮ ᱪᱮᱫ ᱫᱟᱜ?
ᱪᱮᱫ ᱵᱤᱱ ᱞᱟᱹᱭᱮᱫ-ᱟ?
ᱢᱮᱱᱫᱟᱹᱧ ᱨᱚᱦᱚᱭ ᱥᱟᱢᱴᱟᱣ ᱠᱮᱫᱟᱵᱤᱱ ᱥᱮ ᱟᱹᱣᱨᱤ?
ᱦᱮᱸ ᱨᱚᱦᱚᱭ ᱠᱚᱫᱚ ᱥᱟᱢᱴᱟᱣ ᱦᱩᱭ ᱟᱠᱟᱱᱟ ᱾
ᱦᱮᱸ ᱾ ᱦᱮᱸ ᱾ ᱦᱮᱸ ᱾ ᱦᱮᱸ ᱛᱚ ᱾ ᱦᱮᱸ ᱾
ᱛᱟᱦᱚᱞᱮ ᱚᱱᱛᱮ ᱫᱚ
ᱪᱮᱫ ᱠᱚ ᱪᱟᱥ ᱦᱩᱭᱩᱜ ᱜᱮᱭᱟ?
ᱪᱟᱥ ᱟ ᱱᱤᱛ ᱫᱚ ᱥᱚᱥᱟ ᱠᱚᱜᱮ ᱦᱩᱭᱩᱜ ᱠᱟᱱᱟ᱾ ᱟᱹᱵᱤᱱ ᱥᱮᱫ ᱫᱚ ᱪᱮᱫ ᱠᱚ ᱪᱟᱥ ᱦᱩᱭᱩᱜ-ᱟ ᱥᱮ ᱪᱟᱥ ᱵᱟᱝ ᱦᱩᱭᱩᱜ
ᱚ ᱡᱷᱚᱛᱚ ᱨᱚᱠᱚᱢ ᱱᱚᱛᱮ ᱫᱚ ᱪᱟᱥ ᱫᱚ ᱦᱩᱭᱩᱜ ᱜᱮᱭᱟ, ᱡᱮᱢᱚᱱ ᱱᱤᱭᱟᱹ ᱥᱚᱢᱚᱭ ᱫᱚ ᱚᱜᱻ ᱡᱮᱢᱚᱱ ᱦᱚᱜ-ᱚᱭ ᱛᱚ ᱦᱩᱲᱩ ᱪᱟᱥ ᱛᱚ ᱢᱟᱱᱮ ᱡᱟᱦᱟᱸ ᱫᱟᱜ ᱦᱟᱥᱟ ᱠᱟᱱᱟ ᱛᱚ ᱚᱱᱟ ᱠᱚᱫᱚ ᱪᱟᱵᱟ ᱟᱠᱟᱱᱟ ᱾ ᱟᱫᱚ ᱱᱤᱛᱳᱜ ᱫᱚ ᱟᱫᱚ ᱥᱚᱵᱽᱡᱤ ᱠᱚᱜᱮ ᱪᱟᱥ ᱵᱟᱲᱟ ᱦᱩᱭᱩᱜ ᱠᱟᱱᱟ ᱾
ᱦᱮᱸ ᱾ ᱚᱱᱟ ᱤᱭᱟᱹ
ᱨᱚᱦᱚᱭ ᱦᱩᱭ ᱟᱠᱟᱱᱟ, ᱛᱚᱻ ᱡᱷᱚᱛᱚ ᱠᱚᱫᱚ ᱢᱟᱱᱮ ᱟᱹᱣᱨᱤ ᱦᱚᱜ-ᱚᱭ ᱪᱟᱨ ᱪᱟᱨᱟ ᱮᱢ
ᱦᱮᱸ ᱾ ᱱᱚᱝᱠᱟ ᱟᱥᱟᱲ ᱵᱚᱸᱜᱟ ᱟᱥᱟᱲ ᱵᱚᱸᱜᱟ ᱜᱮᱵᱤᱱ ᱨᱚᱦᱚᱭᱟ ᱥᱮ ᱫᱷᱚᱨᱚᱱ ᱦᱩᱲᱩ ᱦᱚᱵᱮᱱ ᱨᱚᱦᱚᱭ ᱜᱮᱭᱟ?
ᱦᱮᱸ ᱱᱚᱣᱟ ᱵᱟᱨ ᱫᱷᱟᱣ ᱜᱮ ᱪᱟᱥ ᱦᱩᱭᱩᱜ ᱜᱮᱭᱟ᱾
ᱚᱜ ᱦᱮᱸ ᱟᱹᱞᱤᱧ ᱥᱮᱫ ᱫᱚ ᱱᱚᱣᱟ ᱦᱮᱸ ᱟᱞᱤᱧ ᱥᱮᱫ ᱫᱚ ᱱᱚᱣᱟ ᱢᱤᱫ ᱫᱷᱟᱣ ᱜᱮ ᱚᱱᱮ ᱟᱥᱟᱲ ᱵᱚᱸᱜᱟ ᱴᱩᱠᱩ
ᱚ ᱟᱪᱪᱷᱟ ᱛᱟᱦᱚᱞ ᱚ ᱛᱟᱦᱚᱞᱮ ᱚᱱᱛᱮ ᱫᱚ ᱠᱮᱱᱮᱞ ᱠᱚᱫᱚ ᱵᱟᱹᱱᱩᱜᱼᱟ?
ᱵᱟᱹᱱᱩᱜ ᱜᱮᱭᱟ ᱟᱨ ᱥᱮᱞᱚ ᱦᱚᱸ ᱵᱟᱹᱱᱩᱜᱼᱟ ᱮᱸ ᱥᱮᱨᱢᱟ ᱫᱟᱜ ᱛᱮᱜᱮ ᱟᱥᱟᱲ ᱵᱚᱸᱜᱟ ᱡᱟᱦᱟᱸ
ᱟᱪᱪᱷᱟ᱾
ᱦᱩᱸ᱾ ᱦᱮᱸ ᱟᱫᱚ
ᱛᱟᱦᱚᱞᱮ ᱪᱮᱫ ᱠᱚᱵᱤᱱ ᱠᱟᱹᱢᱤ ᱵᱟᱲᱟᱭᱫᱟ?
ᱠᱟᱢᱤ ᱫᱚ ᱦᱚᱸᱜᱼᱚᱭ ᱫᱩᱲᱩᱵ ᱠᱟᱱᱟᱞᱤᱧ ᱠᱚᱞᱮᱡᱽ ᱠᱚᱢᱯᱞᱤᱴ ᱠᱟᱛᱮ ᱟᱹᱣᱨᱤᱞᱤᱧ ᱰᱟᱠᱽ ᱠᱚ ᱟᱹᱣᱨᱤ ᱦᱤᱡᱩᱜᱼᱟ ᱦᱟᱸᱜ ᱟᱹᱣᱨᱤᱞᱤᱧ ᱪᱟᱞᱟᱜᱼᱟ᱾
ᱚ᱾
ᱛᱤᱱᱟᱹᱜ ᱨᱮᱵᱤᱱ ᱚᱞᱚᱜ ᱠᱟᱱ ᱜᱮᱭᱟ? ᱥᱮ ᱠᱚᱢᱯᱞᱤᱴ?
ᱟᱹᱞᱤᱧ ᱫᱚ ᱵᱟᱞᱤᱧ ᱚᱞᱚᱜ ᱠᱟᱱᱟ ᱱᱤᱛᱚᱜ ᱫᱚ᱾
ᱦᱩᱸ᱾
ᱚᱲᱟᱜ ᱠᱚᱨᱮ ᱜᱮ᱾
ᱦᱮᱸ᱾ ᱚ ᱦᱮᱸ ᱛᱚ᱾ ᱩᱸ᱾ ᱟᱫᱚ ᱚᱲᱟᱜ ᱦᱚᱲ ᱠᱚᱫᱚ ᱱᱟᱯᱟᱭ ᱵᱟᱲᱟ ᱜᱮᱛᱚ?
ᱦᱮᱸ ᱱᱟᱯᱟᱭ ᱜᱮᱭᱟ ᱠᱚ᱾
ᱦᱩᱸ᱾
ᱟᱨ ᱛᱟᱦᱚᱞᱮ ᱟᱯᱮ ᱚᱱᱛᱮ ᱫᱚ ᱪᱮᱫ ᱠᱟ ᱨᱚᱦᱚᱭ ᱠᱚ ᱦᱩᱭᱩᱜᱼᱟ ᱪᱮᱫ ᱠᱟ ᱠᱟᱹᱢᱤ ᱢᱩᱱᱤᱥ ᱠᱚ ᱫᱟᱢ ᱠᱚᱠᱚ ᱦᱟᱛᱟᱣ ᱜᱮᱭᱟ᱾
ᱫᱟᱱ ᱫᱚ ᱱᱚᱛᱮ ᱫᱚ ᱟᱹᱞᱤᱧ ᱥᱮᱫ ᱫᱚ ᱵᱟᱨᱟ ᱵᱟᱝ ᱵᱟᱨ ᱥᱚ ᱵᱚᱨᱚ ᱠᱟᱛᱮ ᱠᱚ ᱦᱟᱛᱟᱣᱟ᱾
ᱚ᱾
ᱟᱨ ᱨᱚᱦᱚᱭᱮ ᱨᱚᱦᱚᱭ ᱫᱮ ᱛᱚ ᱨᱚᱦᱚᱭ ᱫᱚ ᱚ ᱥᱟᱛᱴᱟ ᱠᱷᱚᱡ ᱛᱤᱱ ᱛᱤᱱᱴᱟ ᱛᱟᱹᱱᱤᱠ ᱚᱝᱠᱟ᱾
ᱚ ᱢᱟᱱᱮ ᱪᱮᱫᱠᱟ ᱱᱚᱣᱟ ᱫᱚ ᱴᱷᱤᱠᱟᱹ ᱥᱮ
ᱱᱟᱜ, ᱫᱤᱱ ᱢᱚᱡᱩᱨᱤ ᱟᱨᱠᱤ᱾
ᱚ ᱟᱪᱪᱷᱟ᱾
ᱟᱹᱵᱤᱱ ᱥᱮ ᱫᱚ ᱪᱮᱫ ᱠᱟ ᱱᱚᱝ
ᱢᱟᱱᱮ ᱪᱮᱫᱠᱟ ᱢᱟᱱᱮ ᱟᱞᱮ ᱥᱮᱫ ᱫᱚ ᱪᱮᱫᱠᱟ ᱟᱜ ᱦᱤᱡᱩᱜ ᱟᱠᱚ, ᱟᱠᱚ ᱡᱟᱦᱟᱸ ᱫᱚᱥ ᱜᱟᱱᱰᱟ ᱛᱚᱞᱟ ᱠᱚ ᱛᱩᱫᱟ ᱥᱮᱛᱟᱜ ᱨᱮ ᱡᱩᱫᱤ ᱠᱚ ᱦᱮᱡ ᱮᱱᱟ ᱛᱟᱦᱚᱞᱮ ᱚᱱᱟ ᱫᱚᱥ ᱜᱟᱱᱰᱟ ᱛᱚᱞᱟ ᱠᱚ ᱛᱩᱫᱟ ᱨᱚᱦᱚᱭᱟ ᱨᱚᱦᱚᱭ ᱩᱸ ᱚᱱᱟ ᱠᱚ ᱨᱚᱦᱚᱭ ᱪᱟᱵᱟᱭᱟ
ᱦᱩᱸᱻ
ᱟᱫᱚ ᱠᱚ ᱪᱟᱞᱟᱜ-ᱟ,
ᱚᱸᱻ
ᱟᱨᱻ ᱱᱚᱛᱮᱱᱟᱜ ᱫᱟᱢ ᱫᱚ ᱦᱩᱭᱩᱜ ᱠᱟᱱᱟ ᱟᱻ ᱫᱩᱥᱚ ᱴᱟᱠᱟ, ᱟᱨ ᱫᱩᱥᱚ ᱴᱟᱠᱟ ᱚᱱᱟ ᱥᱟᱶᱛᱮ ᱠᱷᱟᱹᱡᱟᱹᱲᱤ ᱟᱨ ᱢᱤᱫᱴᱮᱱ ᱡᱟᱦᱟᱱᱟᱜ ᱜᱮ ᱪᱚᱯ ᱵᱟᱝᱠᱷᱟᱱ ᱪᱟᱱᱟᱪᱩᱨ ᱛᱟᱦᱮᱱᱟ,
ᱚᱻ ᱦᱮᱸᱻ ᱟᱹᱞᱤᱧ ᱴᱷᱮᱱ ᱚᱱᱟ ᱜᱮ ᱟᱨᱠᱤ ᱠᱷᱟᱹᱡᱟᱹᱲᱤ ᱟᱨ ᱪᱚᱯ ᱞᱤᱭᱮ ᱯᱚᱱᱨᱚ ᱴᱟᱠᱟ᱾ ᱫᱩᱥᱚ ᱯᱚᱱᱨᱚ
ᱛᱟᱦᱚᱞᱮ ᱦᱩᱲᱩ ᱠᱚᱫᱚ ᱪᱮᱫ ᱪᱮᱫ ᱦᱩᱲᱩ ᱠᱚᱯᱮ ᱨᱚᱦᱚᱭ ᱵᱟᱲᱟᱭ ᱜᱮᱭᱟ ᱥᱮ ᱵᱚᱨᱥᱟ ᱫᱤᱱ ᱫᱚ
ᱫᱟᱱᱟ ᱜᱩᱲᱤ ᱦᱚᱸᱞᱮ ᱨᱚᱦᱚᱭ ᱜᱮᱭᱟ ᱨᱚᱦᱚᱭ ᱫᱚ ᱵᱤᱥᱤ ᱫᱚ ᱵᱟᱝ ᱮᱸᱻ ᱠᱚᱢ
ᱚ ᱻᱟᱪᱪᱷᱟ,
ᱱᱚᱝᱠᱟ ᱡᱚᱢ ᱦᱚᱲᱟᱜ ᱜᱮ ᱵᱮᱥᱤ
ᱚᱻ ᱟᱪᱪᱷᱟ,
ᱟᱹᱵᱤᱱ ᱫᱚ ᱪᱮᱫ ᱫᱟᱱᱟ ᱜᱩᱲᱤ ᱜᱮ ᱵᱮᱥᱤ ᱵᱤᱱ ᱨᱚᱦᱚᱭᱟ ᱥᱮ ᱪᱮᱫ?
ᱮᱸᱻ ᱟᱹᱞᱤᱧ ᱫᱚ ᱩᱱᱟᱹᱜ ᱫᱚ ᱱᱟᱜᱠᱷᱟᱱ ᱵᱟᱝ ᱞᱤᱧ ᱵᱟᱲᱟᱭ ᱜᱮᱭᱟ,
ᱚ ᱦᱮᱸ ᱛᱚ ᱢᱟ
ᱜᱮᱭᱟ ᱟᱫᱚ ᱪᱮᱫ ᱠᱚ ᱠᱟᱱᱟ ᱧᱩᱛᱩᱢ ᱠᱚᱫᱚ ᱵᱟᱹᱞᱤᱧ ᱵᱟᱲᱟᱭᱟ,
ᱦᱮᱸ ᱛᱚ ᱦᱟᱸᱜ ᱚᱻᱟᱪᱪᱷᱟ,
ᱛᱚᱵᱮ ᱥᱚᱵᱽᱡᱤ ᱠᱚᱫᱚ ᱪᱟᱥ ᱦᱩᱭ ᱠᱟᱱᱟ ᱥᱮ ᱵᱟᱝ?
ᱦᱮᱸ ᱚᱱᱟ ᱠᱚᱫᱚ ᱪᱟᱥ ᱦᱩᱭ ᱟᱠᱟᱱᱟ᱾
ᱟᱫᱚ ᱟᱯᱮ ᱥᱮᱫ ᱫᱚ ᱱᱟᱜ ᱠᱷᱟᱱ ᱥᱚᱵᱽᱡᱤ ᱠᱚ ᱫᱚ ᱪᱮᱫᱠᱟ ᱪᱟᱥ ᱦᱩᱭᱩᱜ ᱜᱮᱭᱟ?
ᱦᱩᱭᱩᱜ ᱜᱮᱭᱟ ᱱᱚᱝᱠᱟ ᱥᱤᱡᱤᱱ ᱥᱤᱡᱤᱱ ᱱᱤᱛᱳᱜ ᱫᱚ ᱮᱸᱻ ᱥᱚᱥᱟ-ᱥᱚᱥᱟ ᱱᱤᱛ ᱫᱚ ᱵᱮᱥᱤ ᱪᱟᱥ ᱦᱩᱭ ᱠᱟᱱ ᱜᱮᱭᱟ, ᱛᱚ ᱫᱟᱜ ᱫᱤᱱ ᱛᱚ ᱥᱚᱥᱟ ᱜᱮ,
ᱟᱨ ᱚᱱᱠᱟ ᱥᱚᱥᱟ ᱵᱟᱫ ᱠᱟᱛᱮᱫ ᱠᱟᱛᱮ ᱡᱟᱦᱟᱱᱟᱜ ᱚᱱᱠᱟᱱᱟᱜ ᱵᱚᱨᱵᱚᱴᱤ, ᱠᱚᱨᱚᱞᱟ ᱵᱷᱮᱱᱰᱤ ᱚᱱᱠᱟ ᱫᱚ
ᱚᱱᱟ ᱠᱚᱫᱚ ᱩᱱᱟᱹᱜ ᱵᱟᱝ ᱤᱭᱟᱹ ᱦᱩᱭ ᱟᱠᱟᱱᱟ ᱱᱤᱭᱟᱹ ᱵᱟᱨ ᱫᱚ ᱚᱱᱟ ᱥᱚᱥᱟ ᱚᱱᱟ ᱨᱚᱦᱚᱭ ᱦᱳᱭᱳᱜ ᱜᱮᱭᱟ ᱚᱱᱟ ᱠᱚ ᱟᱫᱚ ᱱᱤᱭᱟᱹ ᱫᱟᱜ ᱠᱷᱟᱹᱛᱤᱨ ᱵᱟᱝ ᱤᱭᱟᱹ ᱦᱩᱭ ᱠᱟᱱᱟ ᱵᱟᱝ ᱨᱚᱦᱚᱭ ᱦᱩᱭ ᱠᱟᱱᱟ᱾
ᱛᱟᱦᱚᱞᱮ ᱥᱚᱥᱟ ᱫᱚ ᱛᱤᱱᱟᱹᱜ ᱜᱟᱱ ᱯᱮ ᱨᱚᱦᱚᱭ ᱟᱠᱟᱜ-ᱟ?
ᱰᱷᱮᱨ ᱜᱮ ᱢᱟᱱᱮ, ᱵᱟᱨ ᱵᱟᱨ ᱵᱤᱜᱷᱟᱹ ᱞᱮᱠᱟ ᱨᱚᱦᱚᱭ ᱚᱱᱠᱟ ᱵᱟᱨ ᱵᱤᱜᱷᱟᱹ ᱞᱮᱠᱟ ᱜᱮ ᱦᱩᱭᱩᱜᱼᱟ᱾
ᱛᱟᱦᱚᱞᱮ ᱥᱚᱥᱟ ᱠᱚᱫᱚ ᱱᱟᱹᱲᱤ ᱭᱟᱠᱟᱱᱟ᱾
ᱦᱚᱸᱭᱟ ᱟᱨᱟᱢ ᱱᱟᱹᱲᱤ ᱡᱚ ᱫᱚ ᱟᱹᱣᱨᱤ ᱟᱨᱟᱢᱵᱷᱚᱜᱼᱟ᱾ ᱵᱟᱦᱟ ᱟᱨᱟᱢᱵᱚ ᱟᱠᱟᱱᱟ ᱵᱟᱦᱟ ᱫᱚ
ᱚ ᱟᱪᱪᱷᱟ ᱛᱟᱦᱚᱞᱮ ᱥᱚᱥᱟ ᱠᱚᱫᱚ ᱯᱮ ᱢᱟᱪᱟᱼᱼ ᱠᱩᱲᱟᱹᱣ ᱠᱟᱜᱼᱟ ᱥᱮ ᱚ ᱟᱪᱷᱟ ᱚᱻ
ᱵᱟᱜᱟᱱ ᱥᱟᱢᱲᱟᱟᱣ ᱵᱟᱝ ᱜᱟᱱᱚᱜᱼᱟ᱾
ᱦᱮᱸ ᱦᱮᱸ
ᱱᱚᱲ ᱪ ᱦᱟᱛᱟᱣ ᱚᱱᱟ ᱫᱚ
ᱦᱮᱸ ᱛᱟᱦᱚᱞᱮ ᱱᱚᱣᱟ ᱡᱟᱦᱟᱸ ᱱᱚᱜᱚᱭ ᱡᱟᱦᱟᱸ ᱥᱚᱥᱟᱮ ᱨᱚᱦᱚᱭᱮᱫᱼᱟ ᱛᱟᱦᱚᱞᱮᱼᱼ ᱚᱱᱟ ᱫᱚ ᱚᱠᱟ ᱨᱮᱯᱮ ᱟᱠᱷᱨᱤᱧ ᱜᱮᱭᱟ᱾
ᱱᱚᱝᱠᱟ ᱥᱩᱨ ᱨᱮᱜᱮ ᱟᱲᱚᱛ ᱢᱮᱱᱟᱜᱼᱟ᱾ ᱟᱲᱚ ᱱᱤᱭᱟᱹ ᱵᱟᱨ ᱚᱱᱟ ᱥᱩᱨ ᱨᱮ ᱟᱲᱚᱛᱼᱼ ᱠᱷᱟᱹᱛᱤᱨ ᱱᱤᱭᱟᱹ ᱢᱟ ᱥᱚᱥᱟ ᱜᱮ ᱫᱷᱮᱨ ᱧᱚᱜ ᱨᱚᱦᱚᱭ ᱦᱩᱭ ᱠᱟᱱᱟ᱾
ᱚ ᱟᱪᱷᱟ ᱛᱟᱦᱚᱞᱮ ᱤᱫᱤ ᱨᱮᱱᱟᱜ ᱫᱚ ᱥᱩᱵᱤᱫᱷᱟ ᱜᱮᱭᱟ᱾
ᱦᱮᱸ ᱥᱩᱵᱤᱫᱷᱟ ᱱᱚᱝᱠᱟᱼᱼ ᱥᱟᱢᱱᱮ ᱨᱮ ᱜᱟᱹᱲᱛᱮ ᱦᱟᱯᱷ ᱞᱤᱴᱟᱨ ᱨᱮ ᱥᱩᱱᱩᱢ ᱵᱟᱭ ᱡᱚᱢᱟ᱾
ᱚ ᱟᱪᱪᱷᱟ᱾
ᱥᱚᱦᱚᱨ ᱚᱱᱟᱱᱟᱛᱮ ᱥᱳᱥᱟ ᱜᱤ ᱱᱢᱟᱨ ᱨᱚᱦᱚᱭᱼᱼ
ᱚᱻ
ᱟᱫᱚ ᱦᱟᱯᱮ ᱵᱚᱲᱚᱚᱫᱟᱜ ᱟᱹ ᱛᱟᱯᱚᱨᱮ ᱪᱟᱥ ᱛᱤᱥ ᱨᱟᱠᱟᱵᱚᱜ ᱠᱟᱱᱟ᱾
ᱚᱻ ᱟᱪᱪᱷᱟ᱾
ᱦᱮᱸ ᱥᱤᱛᱩᱝ ᱦᱟᱛᱟᱲ ᱫᱟᱭ ᱛᱚ
ᱚᱻ
ᱛᱤᱥᱮᱫ ᱫᱟᱜ ᱫᱟᱜ ᱵᱟᱝ ᱛᱮ ᱪᱤᱠᱟᱹᱛᱮ ᱜᱟᱱᱚᱜ ᱟᱨᱦᱚᱭ᱾
ᱦᱩᱭᱸ ᱦᱩᱭᱸ
ᱦᱩᱢᱸ ᱦᱮᱸ ᱦᱮᱸ
ᱛᱟᱦᱚᱞᱮ ᱟᱹᱵᱤᱱ ᱫᱚᱼᱼ ᱟᱯᱮ ᱫᱚᱯᱮ ᱛᱟᱦᱚᱞᱮ ᱟᱵᱤᱱ ᱫᱚᱵᱤᱱ ᱛᱤᱱ ᱦᱚᱲᱚᱜ ᱜᱮᱭᱟ ᱛᱤᱱ ᱦᱚᱲᱚᱜ ᱜᱮᱭᱟᱯᱮ?
ᱟᱹᱞᱤᱧ ᱵᱟᱨ ᱵᱚᱭᱦᱟᱜ ᱜᱮᱭᱟᱞᱤᱧ ᱟᱨ ᱵᱟᱵᱟ ᱜᱚᱜᱚᱼᱼ
ᱚ ᱛᱟᱦᱚᱞᱮ ᱵᱚᱭᱦᱟ ᱫᱚ ᱟᱹᱵᱤᱱ ᱠᱷᱚᱱᱟᱜ ᱫᱚ ᱦᱩᱼᱼ ᱴᱸᱜᱤᱭᱟᱭ ᱥᱮ ᱢᱟᱨᱟᱝ ᱟᱭ᱾
ᱮᱸᱻ ᱢᱟᱨᱟᱝ ᱜᱮᱭᱟ ᱱᱴᱮᱱ ᱫᱚ᱾
ᱚ ᱟᱪᱪᱷᱟ᱾
ᱦᱸ ᱦᱸ ᱟᱵᱤᱱ ᱫᱚ ᱢᱟᱪᱮᱛᱟᱹᱱᱤᱼᱼ
ᱚᱸᱻ ᱟᱹᱞᱤᱧ ᱫᱚ ᱱᱟᱠᱷᱟᱱ ᱦᱩᱰᱤᱧ ᱠᱷᱚᱱᱟᱜ ᱞᱤᱧᱤᱡ ᱵᱚᱭᱦᱟ ᱢᱮᱱᱟᱭᱟ᱾
ᱦᱸᱻ
ᱵᱟᱝ ᱟᱨ ᱟᱹᱞᱤᱧ ᱜᱮᱞᱤᱧ ᱵᱟᱲᱟᱭ᱾
ᱟᱹᱵᱤᱱ ᱢᱟᱨᱟᱝ ᱵᱤᱱ?
ᱦᱳᱭ ᱟᱹᱞᱤᱧ ᱜᱮᱞᱤᱧ ᱵᱟᱲᱟᱭᱟ
ᱩᱸ᱾
ᱟᱨ ᱱᱚᱝᱠᱟ ᱥᱟᱸᱜᱮ ᱫᱚ ᱟᱹᱰᱤ ᱜᱮᱞᱮ ᱥᱟᱸᱜᱮᱭᱟ ᱢᱟᱱᱮ ᱴᱳᱴᱟᱞ ᱚᱲᱟᱜ ᱨᱮ ᱟᱞᱮ ᱵᱟᱨ ᱡᱚᱱ ᱢᱮᱱᱟᱜ ᱞᱮᱭᱟ᱾
ᱮ ᱫᱚᱥ ᱡᱚᱱ?
ᱵᱟᱨᱚ ᱡᱚᱱ᱾
ᱱᱚᱝᱠᱟ ᱤᱭᱟᱹ ᱱᱚᱝᱠᱟ ᱠᱟᱠᱟ ᱠᱷᱲᱟᱹ ᱨᱮᱱ?
ᱦᱮᱸ ᱱᱚᱝᱠᱟ ᱠᱟᱠᱩ ᱛᱟᱠᱚ ᱵᱷᱟᱭ ᱛᱟᱠᱚ ᱱᱚᱝ ᱠᱟ ᱵᱟᱵᱟᱭᱩ ᱛᱟᱠᱚ ᱢᱮᱱᱟᱜ ᱠᱚᱣᱟ ᱛᱚ ᱴᱳᱴᱟᱞ ᱟᱞᱮ ᱵᱟᱨ ᱡᱚᱱ᱾
ᱩᱸ᱾ ᱟᱸᱧ ᱱᱤᱡᱮᱨᱤᱡ ᱫᱚ ᱚᱱᱮ ᱵᱷᱟᱹ
ᱦᱮᱸ ᱱᱤᱡᱮᱨᱤᱡ ᱵᱚᱭᱦᱟ ᱫᱚ ᱡᱟᱦᱟᱸ ᱩᱱᱤ ᱦᱩᱰᱤᱧ ᱢᱟᱱᱮ ᱟᱹᱫᱧ ᱠᱷᱚᱡ ᱦᱚᱸ ᱦᱩᱰᱤᱧᱟᱭ
ᱚ ᱱᱤᱛᱚᱜ ᱯᱟᱲᱦᱟᱜ ᱠᱟᱱ ᱜᱮᱭᱟᱭ?
ᱮᱸ ᱯᱟᱲᱦᱟᱣ ᱫᱚ ᱱᱤᱛ ᱫᱚ ᱵᱟᱭ ᱯᱟᱲᱦᱟᱸᱜ ᱠᱟᱱᱟ ᱱᱟᱜ ᱠᱷᱟᱱ ᱩᱱᱤ ᱫᱚ ᱮᱭᱤᱪ ᱮᱥ ᱮᱢ ᱠᱟᱛᱮᱫ ᱜᱮ ᱟᱫᱚ ᱵᱟᱭ ᱯᱟᱲᱦᱟᱜ ᱠᱟᱱᱟ ᱵᱟᱹᱜᱤᱭ ᱠᱟᱜᱟᱭ ᱦᱟᱸᱠᱷᱟᱱ᱾
ᱩᱸ ᱚ ᱦᱮᱸᱛᱚ᱾ ᱦᱩᱸ᱾ ᱫᱟᱫᱟ ᱟᱞᱤᱡ ᱦᱚᱸ ᱢᱟᱨᱟᱝ ᱢᱟᱨᱟᱝ ᱤᱡ ᱫᱚ ᱵᱟᱹᱜᱤᱭ ᱠᱟᱫᱟᱭ᱾
ᱚ ᱟᱪᱪᱷᱟ᱾
ᱱᱚᱝᱠᱟ ᱩᱱᱤ ᱦᱚᱸ ᱮᱭᱤᱪ ᱮᱥ ᱮᱢ ᱠᱟᱛᱮ ᱜᱮ᱾
ᱚ᱾
ᱟᱹᱞᱤᱧ ᱜᱮᱞᱤᱧ ᱠᱚᱢᱯᱞᱤᱴ ᱦᱟᱛᱟᱲ ᱠᱟᱫᱟ ᱟᱫᱚ
ᱚ ᱟᱪᱪᱷᱟ᱾
ᱦᱟᱯᱮ ᱟᱫᱚ ᱛᱤᱥ ᱪᱚ ᱱᱚᱝᱠᱟ ᱪᱟᱹᱠᱨᱤ ᱠᱚᱨᱮᱱᱟᱜ ᱰᱟᱠ ᱦᱤᱡᱩᱜ ᱜᱮᱭᱟ ᱛᱚ ᱚᱱᱟ᱾
ᱪᱮᱫ ᱵᱤᱱ ᱞᱟᱹᱭᱮᱜᱼᱟ?
ᱮ ᱪᱟᱹᱠᱨᱤ ᱠᱚᱨᱮᱱᱟᱜ ᱰᱟᱠ ᱦᱤᱡᱩᱜ ᱜᱮᱭᱟ ᱛᱚ ᱚᱱᱟ ᱦᱟᱯᱮ ᱢᱤᱫ ᱫᱷᱟᱣ ᱫᱚᱞᱮ ᱮᱢ ᱠᱟᱫᱟ ᱟᱨ ᱢᱤᱫ ᱫᱷᱟᱣ ᱚᱱᱟ ᱟᱨ ᱵᱟᱨᱫᱷᱟ ᱮᱢ ᱞᱟᱜᱟᱣ ᱞᱤᱧᱟᱹ᱾
ᱚ ᱪᱮᱫ ᱨᱮᱱᱟᱜ ᱵᱤᱱ ᱮᱢ ᱠᱟᱜᱼᱟ? ᱪᱮᱫ ᱯᱚᱨᱤᱠᱠᱷᱟ ᱠᱚᱵᱤᱱ ᱮᱢ ᱠᱟᱜᱼᱟ?
ᱪᱟᱹᱠᱨᱤ ᱨᱮᱱᱟᱜ ᱟᱨᱠᱤ᱾
ᱚ᱾
ᱯᱨᱟᱭᱢᱟᱨᱤ ᱡᱟ ᱧᱟᱢᱚᱜ ᱜᱮᱫᱚ ᱚᱱᱟ ᱦᱳᱭ ᱚᱱᱟ ᱜᱮ᱾
ᱚ ᱛᱟᱦᱚᱞᱮ ᱯᱤᱯᱟᱨᱮᱥᱚᱱ ᱫᱚ ᱪᱮᱫᱠᱟ ᱵᱤᱱ ᱠᱚᱨᱟᱣᱮᱫᱼᱟ?
ᱪᱮᱫᱵᱤᱱ ᱞᱟᱹᱭ ᱠᱮᱫᱟ ᱟᱨ ᱢᱤᱫᱫᱷᱟᱣ
ᱞᱮ ᱤᱫᱤᱜ ᱟᱹᱞᱤᱧ ᱛᱟᱦᱟᱞᱮ ᱪᱮᱫᱠᱟ ᱯᱨᱤᱯᱟᱨᱮᱥᱮᱱ ᱵᱮᱱ ᱦᱟᱛᱟᱣᱮᱜᱼᱟ ᱱᱚᱣᱟ? ᱯᱟᱲᱦᱟᱣ ᱠᱚᱨᱮᱱᱟᱜ?
ᱦᱟᱛᱟᱣ ᱦᱩᱭᱩᱜ ᱠᱟᱱᱟ ᱵᱷᱟᱞᱮ ᱱᱟᱯᱟᱭ ᱜᱮ᱾
ᱚ ᱟᱪᱪᱷᱟ᱾ ᱟᱪᱪᱷᱟ ᱞᱮᱜ ᱟᱞᱤᱧ ᱟᱹᱵᱤᱱ ᱥᱟᱶ ᱠᱟᱛᱷᱟ ᱠᱟᱛᱮᱜ ᱟᱹᱰᱤ ᱱᱟᱯᱟᱭ ᱵᱮᱥ ᱞᱤᱧ ᱵᱩᱡᱷᱟᱹᱣ ᱠᱮᱜᱼᱟ ᱛᱚ ᱴᱷᱤᱠ ᱜᱮᱭᱟ ᱛᱟᱦᱚᱞᱮ ᱢᱟ᱾
ᱦᱮᱸ ᱦᱮᱸ ᱛᱚ